ᱦᱮᱸ ᱨᱚᱲ ᱟᱸᱡᱚᱢᱚᱜ ᱠᱟᱱᱟ?
ᱦᱮᱸ ᱜᱚᱝᱠᱮ ᱨᱚᱲ ᱟᱸᱡᱚᱢᱚᱜ ᱠᱟᱱᱟ, ᱟ ᱟᱹᱞᱤᱧᱟᱜ?
ᱦᱮᱸ ᱟᱢᱟᱜ ᱦᱚᱸ ᱵᱷᱟᱜᱮ ᱜᱮ ᱟᱸᱡᱚᱢᱚᱜ ᱠᱟᱱᱟ᱾ ᱟᱫᱚ ᱪᱮᱫ ᱠᱚᱢ ᱪᱤᱠᱟᱹᱭ ᱫᱟ?
ᱜᱚᱝᱠᱮ ᱪᱮᱫ ᱦᱚ ᱵᱟᱝ? ᱦᱚᱜ ᱚᱭ ᱡᱚᱢ ᱵᱟᱲᱟ ᱠᱟᱛᱮ ᱠᱟᱹᱴᱤᱡ ᱤᱧ ᱫᱩᱲᱩᱵ ᱠᱟᱱᱟ ᱪᱮᱛᱟᱱ ᱥᱮᱜ ᱨᱮ ᱪᱷᱟᱸᱛ ᱥᱮᱜ ᱨᱮ᱾
ᱚ ᱟᱪᱪᱷᱟ ᱟᱪᱪᱷᱟ ᱟᱪᱪᱷᱟ, ᱡᱚᱢ ᱵᱟᱲᱟ ᱛᱚ ᱦᱳᱭᱱᱟ ᱵᱟᱝ?
ᱦᱮᱸ ᱦᱮᱸ ᱜᱚᱝᱠᱮ ᱦᱩᱭᱱᱟ᱾ ᱛᱟᱦᱚᱞᱮ ᱜᱚᱢᱠᱮ ᱟᱢᱮᱢ ᱡᱚᱢ ᱵᱟᱲᱟ ᱠᱮᱜᱼᱟ ᱥᱮ ᱵᱟᱝ?
ᱦᱮᱸ ᱡᱚᱢ ᱵᱟᱲᱟ ᱜᱮ ᱡᱚᱢ ᱵᱟᱲᱟ ᱠᱟᱛᱮᱜ ᱟᱫᱚ ᱱᱤᱛᱚᱜ ᱫᱚ ᱦᱟᱞᱠᱟ ᱠᱷᱟᱵᱟᱨ ᱛᱚ᱾ ᱚᱱᱠᱟ ᱫᱟᱠᱟ ᱠᱚ ᱫᱚ ᱵᱟᱝ ᱡᱚᱢ ᱦᱩᱭᱩᱜ ᱟᱹᱭᱩᱵ ᱵᱮᱲᱟ ᱫᱚ ᱟᱨ ᱡᱮᱞ ᱟᱹᱜᱩ ᱞᱮᱫᱟ ᱠᱚ᱾ ᱚᱱᱟ ᱥᱟᱶᱛᱮ
ᱟᱪᱪᱷᱟ᱾
ᱨᱩᱴᱤ ᱠᱚ ᱛᱮᱭᱟᱨ ᱞᱮᱜ-ᱟ ᱚᱲᱟᱜ ᱨᱮᱜᱮ᱾ ᱮᱸ ᱚᱱᱟ ᱦᱚᱛᱮᱫ ᱜᱮ ᱡᱚᱢ ᱵᱟᱲᱟ ᱠᱟᱛᱮ ᱜᱮ ᱟᱫᱚ ᱪᱮᱛᱟᱱ ᱨᱮ ᱠᱟᱹᱴᱤᱡ ᱪᱷᱟᱸᱛ ᱪᱮᱛᱟᱱ ᱨᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ ᱟᱪᱪᱷᱟ, ᱡᱟᱹᱯᱩᱫ ᱠᱷᱟᱹᱛᱤᱨ ᱛᱮ ᱵᱟᱝ ᱯᱟᱞᱮᱫ?
ᱦᱳᱭ ᱚᱱᱟ ᱡᱟᱹᱯᱩᱫ ᱛᱤᱨ ᱜᱮ ᱱᱚᱜᱼᱟᱭ ᱡᱟᱹᱯᱩᱫ ᱫᱟᱭ, ᱡᱟᱹᱯᱩᱫ ᱦᱚᱸ ᱞᱟᱹᱭ ᱵᱟᱝ ᱜᱟᱱᱚᱜᱼᱟ ᱦᱮᱸ ᱡᱟᱹᱯᱩᱫ ᱜᱮ᱾ ᱛᱚ ᱡᱟᱦᱟ ᱞᱮᱠᱟ ᱫᱟᱜ ᱯᱚᱨᱤᱢᱟᱱ ᱫᱚᱨᱠᱟᱨ ᱠᱟᱱ ᱛᱟᱦᱮᱸᱜ ᱥᱮ ᱚᱱᱟ ᱢᱟ ᱵᱟᱭ ᱫᱟᱜᱮᱜᱼᱟ ᱥᱮ ᱟᱵᱚ ᱮᱸ ᱡᱷᱚᱢᱚᱨ ᱡᱷᱚᱢᱚᱨ ᱫᱟᱜ ᱞᱮᱠᱷᱟᱱ ᱛᱚᱵᱮ ᱱᱟᱥᱮ ᱟᱵᱚ ᱦᱩᱲᱩ ᱪᱟᱥ ᱠᱟᱹᱢᱤ ᱨᱮᱵᱚᱱ ᱟᱬᱜᱚ ᱫᱟᱲᱮᱭᱟᱜᱼᱟ ᱦᱮᱸ ᱵᱟᱝ?
ᱦᱮᱸ ᱦᱮᱸ᱾ ᱟᱪᱪᱷᱟ ᱛᱟᱦᱞᱮ ᱜᱚᱝᱠᱮ ᱟᱯᱮᱥᱮᱫ ᱫᱚ ᱢᱚᱴᱟ ᱢᱩᱴᱤ ᱪᱟᱥ ᱠᱟᱹᱢᱤ ᱠᱚᱫᱚ ᱞᱟᱜᱟᱣ ᱱᱟ ᱥᱮ ᱵᱟᱝ?
ᱦᱮᱸ ᱜᱚᱝᱠᱮ ᱟᱞᱮ ᱫᱚ ᱨᱚᱦᱚᱭ ᱠᱩᱲᱭᱟᱹᱣ ᱠᱮᱜ ᱜᱮᱭᱟᱞᱮ᱾ ᱟᱞᱮ ᱟᱞᱮ ᱜᱮᱞᱮ ᱞᱮ ᱨᱚᱦᱚᱭ ᱠᱟᱜᱼᱟ ᱚᱱᱠᱟ ᱦᱩᱭ ᱜᱚᱜ ᱮᱱᱟ ᱢᱚᱬᱮ ᱛᱩᱨᱩᱭ ᱫᱤᱱ ᱜᱟᱱ ᱦᱳᱭᱱᱟ ᱨᱚᱦᱚᱭ ᱯᱩᱨᱟᱹᱣ ᱠᱟᱛᱮᱜ᱾ ᱛᱚ ᱱᱟᱦᱟᱜ ᱫᱚ ᱟᱞᱮ ᱟᱹᱛᱩ ᱫᱤᱥᱚᱢ ᱨᱮᱫᱚ ᱟᱹᱭᱨᱤ ᱠᱚ ᱠᱚᱨᱟᱣᱟ᱾ ᱟᱞᱮ ᱟᱛᱳ ᱨᱮᱫᱚ ᱟᱹᱭᱨᱤ ᱠᱚ ᱨᱚᱦᱚᱭ ᱜᱮ᱾ ᱟᱫᱚ ᱟᱞᱮᱨᱮᱱ ᱠᱚ ᱨᱚᱦᱚᱭ ᱟᱞᱮ ᱜᱮᱞᱮ ᱨᱚᱦᱚᱭ ᱠᱟᱜᱼᱟ ᱥᱮ ᱟᱞᱮ ᱚᱲᱟᱜ ᱜᱮ᱾ ᱦᱮᱸ ᱟᱫᱚ ᱟᱯᱮ ᱠᱚ
ᱟᱪᱪᱷᱟ ᱟᱪᱪᱷᱟ᱾ ᱜᱚᱝᱠᱮ ᱟᱞᱮᱥᱮᱫ ᱦᱚᱸ ᱢᱚᱴᱟᱢᱩᱴᱤ ᱪᱟᱥ ᱠᱚᱫᱚ ᱞᱟᱜᱟᱣ ᱫᱚ ᱞᱟᱜᱟᱣ ᱠᱟᱱ ᱜᱮᱭᱟ ᱢᱮᱱᱠᱷᱟᱱ ᱚᱲᱟᱜ ᱠᱚᱨᱮᱱᱟᱜ ᱫᱚ ᱪᱟᱥ ᱠᱟᱹᱢᱤ ᱠᱚᱫᱚ ᱟᱣᱨᱤ ᱞᱟᱜᱟᱜᱼᱟ ᱟᱫᱚ ᱵᱟᱭᱨᱮ ᱦᱚᱲᱟᱜ ᱜᱮ ᱠᱟᱹᱢᱤ ᱠᱚᱫᱚ ᱞᱮ ᱪᱟᱞᱟᱜ ᱠᱟᱱᱟ ᱠᱟᱹᱴᱤᱡ ᱾
ᱟᱪᱪᱷᱟ ᱟᱪᱪᱷᱟ ᱪᱷᱟ, ᱚ ᱢᱟᱱᱮ ᱵᱟᱭᱨᱮ ᱨᱮ ᱠᱟᱢᱤ ᱠᱟᱹᱢᱤ ᱜᱮᱭᱟ ᱯᱮ ᱵᱟᱝ?
ᱦᱮᱸ ᱜᱚᱢᱠᱮ ᱦᱤᱛᱳᱜ ᱫᱚ ᱠᱷᱟᱱ ᱱᱚᱜᱼᱚᱭ ᱪᱟᱥ ᱠᱟᱹᱢᱤ ᱨᱮᱫᱚ ᱵᱷᱤᱛᱟᱹ ᱢᱟᱜ ᱠᱚ ᱛᱚᱞᱟᱭ ᱛᱩᱫ ᱠᱚ ᱚᱱᱟ ᱠᱚᱫᱚ ᱠᱟᱢᱤ ᱠᱷᱟᱱ ᱵᱟᱹᱲᱛᱤ ᱠᱟᱱᱟ ᱛᱚ ᱾ ᱛᱟᱦᱞᱮ ᱚᱱᱟ ᱠᱚᱜᱮ ᱞᱮ ᱪᱟᱞᱟᱜ ᱠᱟᱱᱟ ᱠᱷᱟᱱ ᱠᱟᱹᱣᱰᱤ ᱠᱚᱫᱚ ᱞᱟᱜᱟᱜ ᱜᱮᱭᱟ ᱥᱮ ᱚᱲᱟᱜ ᱥᱚᱝᱥᱟᱨ ᱨᱮᱫᱚ ᱾
ᱦᱮᱸ ᱦᱮᱸ ᱱᱤᱦᱟᱹᱛ ᱜᱮ ᱚᱱᱟ ᱦᱚᱸ ᱟᱵᱚ ᱚᱲᱟᱜ ᱥᱚᱝ ᱥᱚᱝᱥᱟᱨ ᱞᱟᱹᱜᱩᱫ ᱱᱚᱣᱟ ᱫᱚ ᱦᱮᱸ ᱜᱮ ᱫᱚᱨᱠᱟᱨ ᱠᱟᱫᱟ ᱦᱮᱸ ᱵᱟᱝ ᱾
ᱦᱩᱸ ᱦᱩᱸ ᱾
ᱦᱳᱭ, ᱛᱟᱦᱚᱞᱮ ᱜᱚᱝᱠᱮ ᱦᱚᱜᱼᱚᱭ ᱡᱮ ᱱᱟᱦᱟᱜ ᱫᱤᱱ ᱨᱮ ᱡᱩᱫᱤ ᱵᱚᱱ ᱧᱮᱞᱟ ᱟᱵᱚ ᱫᱚᱵᱚᱱ ᱧᱮᱞᱮᱫᱼᱟ ᱡᱮ ᱟᱸ ᱠᱟᱹᱢᱤ ᱠᱟᱹᱥᱱᱤ ᱡᱚᱢ ᱦᱚᱲ ᱠᱟᱱᱟ ᱵᱚᱱ ᱢᱤᱫ ᱵᱮᱲᱟ ᱵᱟᱢ ᱠᱟᱢᱤ ᱛᱮ ᱟᱨ ᱢᱤᱫ ᱵᱮᱲᱟ ᱞᱟᱡ ᱫᱟᱠᱟ ᱞᱟᱹᱜᱤᱫ ᱚᱵᱚᱥᱥᱳᱭ ᱠᱟᱹᱢᱤ ᱞᱟᱜᱟᱣ ᱵᱚᱱᱟ ᱦᱮᱸ ᱵᱟᱝ?
ᱦᱮᱸ ᱜᱚᱝᱠᱮ ᱦᱮᱸ ᱜᱚᱢᱠᱮ ᱾
ᱦᱚᱭ ᱛᱟᱦᱚᱞᱮ ᱟᱯᱮ ᱚᱱᱛᱮ ᱜᱚᱝᱠᱮ ᱫᱟᱜ ᱨᱮᱱᱟᱜ ᱥᱩᱵᱤᱫᱷᱟ ᱠᱚᱫᱚ ᱚᱠᱟ ᱞᱮᱠᱟ ᱢᱮᱱᱟᱜ ᱟᱠᱟᱫᱟ ᱚᱱᱟ ᱪᱟᱥᱵᱟᱥ ᱠᱷᱮᱛᱛᱨᱮ ᱨᱮ?
ᱜᱚᱝᱠᱮ ᱟᱞᱮ ᱥᱮᱫᱱᱟᱜ ᱫᱚ ᱫᱟᱜ ᱫᱟᱜ ᱨᱮᱱᱟᱜ ᱥᱩᱵᱤᱫᱷᱟ ᱫᱚ ᱟᱹᱰᱤ ᱟᱱᱟᱴ ᱨᱮ ᱢᱮᱱᱟᱜ ᱞᱮᱭᱟ ᱠᱟᱨᱚᱱ ᱥᱟᱵᱢᱟᱨᱥᱟᱞ ᱠᱚ ᱚᱱᱠᱟ ᱵᱷᱟᱵ ᱛᱮᱫᱚ ᱟᱨ ᱵᱟᱹᱱᱩᱜᱼᱟ ᱟᱨ ᱠᱮᱞᱮᱱ ᱠᱚᱨᱮᱱᱟᱜ ᱫᱟᱜ ᱠᱚᱦᱚᱸ ᱟᱞᱮᱥᱮᱫ ᱫᱚ ᱥᱮᱴᱮᱨ ᱵᱟᱭ ᱥᱮᱴᱮᱨᱟ, ᱟᱨ ᱡᱟᱦᱟᱸ ᱥᱮᱨᱢᱟ ᱡᱟᱹᱲᱤ ᱨᱮᱜᱮ ᱟᱞᱮ ᱫᱚ ᱟᱥᱟ ᱵᱷᱚᱨᱥᱟ ᱢᱮᱱᱟᱜ ᱛᱟᱞᱮᱭᱟ ᱾ ᱡᱩᱫᱤ ᱫᱟᱜ ᱥᱟᱭᱮᱫ ᱫᱟᱜ ᱡᱟᱹᱲᱤᱭᱟ ᱞᱮᱭᱟ ᱴᱷᱤᱠ ᱴᱷᱟᱠ ᱛᱚᱵᱮ ᱞᱮ ᱪᱟᱥ ᱵᱟᱥᱟ ᱾ ᱟᱨ ᱵᱟᱠᱷᱟᱱ ᱫᱚ ᱪᱟᱥᱵᱟᱥ ᱠᱚᱫᱚ ᱟᱨ ᱵᱟᱝ ᱦᱩᱭᱩᱜ ᱛᱟᱞᱮᱭᱟ ᱾
ᱚ ᱟᱪᱪᱷᱟ ᱟᱪᱪᱷᱟ, ᱛᱟᱦᱚᱞᱮ ᱢᱟᱱᱮ ᱥᱮᱨᱢᱟ ᱡᱟᱹᱲᱤ ᱵᱷᱚᱨᱥᱟ ᱜᱮᱯᱮ ᱛᱟᱦᱮᱱ ᱜᱮᱭᱟ ᱵᱟᱝ?
ᱦᱮᱸ ᱜᱚᱝᱠᱮ ᱟᱞᱮ ᱫᱚ ᱚᱱᱮ ᱟᱥᱟᱲ ᱵᱚᱸᱜᱟ ᱜᱮᱞᱮ ᱪᱟᱥᱟ ᱵᱟᱠᱷᱟᱱ ᱫᱚ ᱟᱫᱚ ᱚᱱᱠᱟ ᱦᱤᱥᱟᱹᱵᱽ ᱛᱮᱫᱚ ᱪᱟᱥ ᱫᱚ ᱟᱫᱚ ᱵᱟᱝ ᱦᱩᱭᱩᱜ ᱛᱟᱞᱮᱭᱟ ᱾
ᱜᱚᱝᱠᱮ ᱟᱞᱮ ᱫᱚ ᱡᱟᱦᱟᱸ ᱞᱮᱠᱟ ᱵᱚᱪᱷᱚᱨ ᱨᱮ ᱵᱟᱨ ᱫᱷᱟᱣ ᱞᱮ ᱵᱟᱨ ᱡᱚᱠᱷᱚᱡ ᱞᱮ ᱪᱟᱥᱟ, ᱛᱟᱦᱚᱞᱮ ᱟᱯᱮ ᱫᱚ ᱢᱤᱫ ᱡᱚᱠᱷᱮᱡ ᱜᱮᱯᱮ ᱪᱟᱥ ᱜᱮᱭᱟ ᱵᱟᱝ?
ᱦᱮᱸ ᱜᱚᱝᱠᱮ ᱟᱫᱚ ᱚᱱᱮ ᱚᱲᱟᱜ ᱥᱩᱨ ᱠᱚᱨᱮ ᱡᱚᱫᱤ ᱟᱫᱚ ᱥᱚᱵᱽᱡᱤ ᱴᱚᱵᱡᱤ ᱞᱮ ᱨᱚᱦᱚᱭ ᱠᱷᱟᱱ ᱫᱚ ᱚᱱᱟ ᱯᱩᱠᱷᱨᱤ ᱠᱷᱚᱱ ᱜᱮ ᱫᱟᱜ ᱠᱚ ᱜᱮᱢᱮᱨ ᱠᱟᱛᱮᱫ ᱞᱮ ᱡᱚᱛᱚᱱ ᱦᱟᱨᱟᱭᱟ ᱟᱨ ᱚᱱᱟ ᱠᱚᱜᱮᱞᱮ ᱡᱚᱢᱟ ᱟᱨᱠᱤ, ᱟᱨ ᱪᱟᱥᱵᱟᱥ ᱞᱮᱠᱟ ᱛᱮᱫᱚ ᱪᱮᱫ ᱦᱚᱸ ᱵᱟᱹᱱᱩᱜᱼᱟ ᱠᱟᱹᱴᱤᱡ ᱚᱥᱚᱢᱚᱭ ᱨᱮ ᱫᱚ ᱠᱟᱹᱴᱤᱡ ᱡᱚᱸᱰᱨᱟ ᱠᱚᱞᱮ ᱮᱨ ᱜᱚᱫᱟ ᱵᱟᱠᱷᱟᱱ ᱨᱟᱦᱮᱲ ᱠᱚᱞᱮ ᱮᱨ ᱜᱚᱫᱟ ᱾ ᱤᱱᱟᱹ ᱠᱚᱜᱮ ᱥᱚᱝᱥᱟᱨ ᱠᱚᱫᱚ ᱯᱟᱨᱚᱢᱚᱜᱼᱟ ᱾
ᱟᱪᱪᱷᱟ ᱟᱪᱪᱷᱟ ᱟᱪᱪᱷᱟ ᱾ ᱚ ᱚᱱᱟ ᱠᱟᱛᱷᱟ ᱢᱟ ᱠᱟᱱᱟ, ᱜᱚᱝᱠᱮ ᱛᱟᱦᱚᱞᱮ ᱦᱚᱜᱼᱚᱭ ᱡᱮ ᱫᱤᱱ ᱨᱮ ᱡᱮᱢᱚᱱ ᱟᱞᱮ ᱫᱚ ᱱᱚᱛᱮ ᱫᱚ ᱵᱟᱨ ᱡᱚᱠᱷᱚᱡ ᱜᱮᱞᱮ ᱪᱟᱥ ᱜᱮᱭᱟ ᱦᱮᱸ ᱥᱮ ᱾ ᱦᱩᱲᱩ ᱦᱚᱸ ᱦᱩᱭᱩᱜ ᱚᱱᱟ ᱥᱩᱨᱥᱮᱜ ᱥᱚᱵᱽᱡᱤ ᱦᱚᱸ ᱟᱞᱮ ᱴᱷᱮᱱ ᱫᱚᱞᱮ ᱪᱟᱥ ᱜᱮᱭᱟ ᱟᱨ ᱚᱝᱠᱟ ᱟᱞᱮ ᱱᱚᱛᱮ ᱫᱚ ᱚᱱᱟ ᱫᱟᱜ ᱨᱮᱱᱟᱜ ᱚᱥᱩᱵᱤᱛᱟ ᱫᱚ ᱵᱷᱟᱜᱤ ᱢᱮᱱ ᱟᱞᱮᱭᱟᱜ ᱜᱮ ᱚᱠᱟ ᱢᱤᱱᱤ ᱠᱚ ᱢᱮᱱᱟᱜ ᱟᱠᱟᱫᱟ ᱛᱚ ᱟᱞᱮ ᱵᱟᱹᱫᱽ ᱠᱷᱮᱛᱨᱮ ᱡᱩᱫᱤᱢ ᱧᱮᱞᱟ ᱛᱚ ᱵᱟᱹᱫᱽ ᱨᱮ ᱚᱱᱠᱟ ᱵᱟᱨᱚ ᱛᱷᱮᱠᱮ ᱛᱮᱨᱚᱴᱤ ᱢᱤᱱᱤ ᱢᱮᱱᱟᱜ ᱟᱠᱟᱫᱟ ᱡᱚᱛᱚ ᱦᱚᱲᱟᱜ ᱢᱮᱥᱟ ᱠᱟᱛᱮᱜ ᱦᱮᱡ ᱟᱫᱚ ᱤᱭᱟᱹᱛᱮ ᱫᱟᱜ ᱨᱮᱱᱟᱜ ᱵᱟᱝ ᱧᱮᱞ ᱧᱟᱢᱚᱜ ᱾
ᱟᱪᱪᱷᱟ ᱟᱪᱪᱷᱟ, ᱢᱟᱱᱮ ᱟᱯᱮ ᱫᱚ ᱱᱤᱛᱚᱜ ᱫᱚ ᱪᱟᱦᱟ ᱡᱚᱢ ᱛᱮᱦᱚᱸ ᱯᱮ ᱟᱱᱮᱡ ᱫᱷᱟᱱᱮᱡᱚᱜᱼᱟ ᱟᱨ ᱚᱱᱟ ᱠᱚ ᱪᱟᱥ ᱠᱟᱛᱮ ᱜᱮ ᱠᱟᱹᱣᱰᱤ ᱠᱚᱫᱚ ᱯᱮ ᱟᱨᱡᱟᱣᱟ ᱵᱟᱝ ᱜᱚᱝᱠᱮ?
ᱦᱮᱸ ᱟᱫᱚ ᱦᱚᱸᱜᱼᱚᱭ ᱟᱸ ᱟᱞᱮ ᱫᱚ ᱚᱱᱟ ᱦᱳᱲᱳ ᱪᱟᱥ ᱵᱮᱜᱚᱨ ᱦᱚᱸ ᱟᱨ ᱦᱳᱲᱳ ᱢᱟ ᱵᱟᱨ ᱫᱷᱟᱣ ᱞᱮ ᱪᱟᱥ ᱜᱮ ᱾ ᱟᱨ ᱡᱟᱦᱟᱸ ᱢᱤᱫ ᱡᱚᱠᱷᱚᱜ ᱚᱱᱟ ᱫᱚ ᱢᱤᱫ ᱡᱚᱠᱷᱚᱜ ᱫᱚᱞᱮ ᱟᱹᱠᱷᱤᱨᱤᱧ ᱪᱟᱵᱟᱭᱟᱞᱮ, ᱟᱨ ᱡᱟᱦᱟᱸ ᱢᱤᱫ ᱡᱚᱦᱚᱜ ᱛᱟᱦᱮᱸ ᱟᱸ ᱚᱱᱟ ᱫᱚ ᱦᱟᱸᱜ ᱟᱞᱮ ᱫᱚᱞᱮ, ᱟ ᱡᱚᱢ ᱯᱷᱟᱱᱴᱟᱜ ᱟᱞᱮ ᱚᱱᱟ ᱢᱤᱫ ᱡᱚᱢ ᱯᱩᱨᱟᱹᱣ ᱜᱤ ᱾ ᱟᱫᱚ ᱚᱱᱟ ᱥᱟᱶᱛᱮ ᱦᱚᱸ ᱵᱟᱹᱲᱛᱤᱜ ᱜᱤᱭᱟ ᱚᱱᱟ ᱫᱚ ᱦᱟᱸᱜ ᱞᱮ ᱟᱹᱠᱷᱨᱤᱧᱟ ᱟᱨ ᱡᱟᱦᱟᱸ ᱵᱟᱲᱜᱮ ᱠᱚᱨᱮ ᱢᱮᱱᱟᱜ ᱠᱟᱫᱟ ᱚᱱᱟ ᱠᱚᱫᱚ ᱥᱟᱠ ᱥᱚᱵ ᱞᱤᱡ ᱛᱮᱞᱮ ᱨᱚᱦᱚᱭ ᱠᱟᱜᱼᱟ, ᱱᱤᱭᱟᱹ ᱚᱠᱛᱚ ᱨᱮ ᱡᱟᱦᱟᱸ ᱞᱮ ᱨᱚᱦᱚᱭ ᱠᱟᱜᱼᱟ ᱥᱚᱥᱟ, ᱵᱚᱨᱵᱳᱴᱤ ᱾ ᱡᱷᱤᱸᱜᱟᱹ ᱦᱮᱸ, ᱛᱟᱯᱚᱨᱮ ᱟᱨ ᱮᱢᱟᱱ ᱛᱮᱱᱟ ᱟᱨᱚ ᱟᱲᱟᱜ ᱥᱟᱠᱟᱢ ᱾ ᱠᱩᱲᱢᱤ ᱟᱲᱟᱜ, ᱯᱩᱨᱟᱹᱭ ᱟᱲᱟᱜ, ᱚᱱᱠᱟᱱᱟᱜ ᱠᱚᱞᱮ ᱨᱚᱦᱚᱭ ᱵᱟᱲᱟᱭ ᱜᱮᱭᱟ ᱾
ᱟᱪᱪᱷᱟ ᱟᱪᱪᱷᱟ, ᱛᱟᱦᱞᱮ ᱜᱚᱝᱠᱮ ᱡᱟᱦᱟᱸ ᱠᱚᱯᱮ ᱪᱟᱥᱟ ᱥᱚᱵᱽᱡᱤ ᱠᱚᱫᱚ ᱚᱱᱟ ᱠᱚᱫᱚ ᱛᱟᱦᱚᱞᱮ ᱵᱟᱡᱟᱨ ᱦᱟᱹᱵᱤᱡ ᱫᱚᱯᱮ ᱤᱫᱤᱭᱟ ᱥᱮ ᱵᱟᱯᱮ ᱤᱫᱤᱭᱟ, ᱥᱮ ᱚᱲᱟᱜ ᱞᱟᱹᱜᱤᱫ ᱜᱮ ᱥᱩᱢᱩᱝ?
ᱦᱮᱸᱻ ᱜᱚᱝᱠᱮ, ᱦᱮᱸ ᱜᱚᱝᱠᱮ ᱚᱱᱟ ᱫᱚ ᱦᱟᱸᱜ ᱟᱞᱮ ᱫᱚ ᱵᱟᱡᱟᱨ ᱨᱮᱫᱚ ᱟᱫᱚ ᱪᱮᱜᱠᱟ ᱫᱩᱲᱩᱵ ᱠᱟᱛᱮᱜ ᱟᱹᱠᱷᱨᱤᱧ ᱵᱟᱲᱟᱭᱟ, ᱚᱫᱚ ᱚᱱᱠᱟ ᱫᱚ ᱟᱫᱚ ᱟᱹᱰᱤ ᱟᱢᱫᱟ ᱜᱮᱫᱚ ᱟᱞᱮ ᱫᱚ ᱦᱟᱸᱜ ᱚᱱᱟ ᱫᱚᱞᱮ ᱮ ᱜᱚᱫ ᱠᱮᱜ ᱜᱮ, ᱜᱚᱫ ᱠᱟᱛᱮᱜ ᱞᱮ ᱚᱲᱟᱜ ᱨᱮ ᱵᱚᱥᱛᱟ ᱠᱟᱛᱮᱜ ᱞᱮ ᱫᱚᱦᱚ ᱠᱟᱜᱼᱟ ᱥᱩᱫᱩ ᱚᱲᱜᱟ ᱟᱹᱜᱩ ᱠᱟᱛᱮᱜ, ᱟᱨ ᱯᱟᱹᱭᱠᱟᱹᱨ ᱠᱚ ᱦᱤᱡᱩᱜᱼᱟ ᱟᱨᱠᱚ ᱤᱫᱤ ᱛᱟᱞᱮᱭᱟ, ᱫᱚᱥᱴᱟ ᱞᱟᱦᱟ ᱨᱮᱜᱮ ᱥᱮ ᱱᱚ ᱴᱟ ᱞᱟᱦᱟ ᱨᱮ ᱜᱮ ᱦᱮᱡ ᱠᱟᱛᱮᱜ ᱠᱚ ᱤᱫᱤ ᱜᱚᱜ ᱠᱟᱛᱟᱞᱮᱭᱟ ᱾
ᱦᱮᱸ ᱜᱚᱝᱠᱮ ᱵᱟ
ᱟᱥ
ᱨᱚᱦᱚᱭ ᱫᱚᱞᱮ ᱨᱚᱦᱚᱭᱫᱟ, ᱩᱱᱟᱹᱜ ᱫᱚ ᱵᱟᱞᱮ ᱨᱚᱦᱚᱭ ᱠᱟᱫᱟ ᱾
ᱦᱮᱸ ᱜᱚᱝᱠᱮ ᱱᱮᱴᱟᱨᱠ ᱮ ᱤᱥᱩᱭᱫᱟ ᱛᱚ, ᱠᱟᱹᱴᱤᱡ ᱚᱱᱟ ᱠᱷᱟᱹᱛᱤᱨ ᱛᱮ ᱠᱟᱹᱴᱤᱡ ᱦᱮᱸ ᱜᱚᱝᱠᱮ, ᱦᱮᱸ ᱟᱞᱮ ᱦᱚᱸ ᱨᱚᱦᱚᱭ ᱫᱚᱞᱮ ᱨᱚᱦᱚᱭ ᱠᱟᱜ ᱜᱮᱭᱟ ᱠᱤᱱᱛᱩ ᱩᱱᱟᱹ ᱩᱱᱟᱹ ᱡᱟᱹᱥᱛᱤ ᱫᱚ ᱵᱟᱞᱮ ᱨᱚᱦᱚᱭ ᱠᱟᱜᱼᱟ, ᱥᱩᱫᱩ ᱚᱲᱟᱜ ᱞᱮᱠᱟ ᱡᱚᱢᱚᱠ ᱞᱟᱹᱜᱤᱫ ᱟᱨᱠᱤ ᱾
ᱚ ᱚᱱᱟ ᱢᱟ ᱠᱟᱛᱷᱟ ᱠᱟᱱ ᱥᱟᱹᱨᱤ ᱠᱟᱫᱟ ᱟᱹᱰᱤ ᱢᱟᱨᱟᱝ ᱢᱮᱫᱴᱟᱝ, ᱠᱟᱛᱷᱟ ᱠᱟᱱ ᱜᱮᱭᱟ ᱦᱮᱸ ᱵᱟᱝ, ᱱᱚᱣᱟ ᱫᱚ
ᱦᱩᱸ,
ᱟᱫᱚ ᱞᱟᱦᱟᱜ ᱡᱤᱭᱚᱱ ᱵᱚᱱ ᱠᱷᱟᱸᱰᱟᱣᱮᱫᱟ
ᱦᱮᱞᱳ,
ᱦᱮᱸ ᱵᱟᱝ ᱜᱚᱝᱠᱮ,
ᱦᱮᱞᱳ,
ᱮ ᱜᱚᱝᱠᱮ
ᱜᱚᱢᱠᱮ ᱢᱮᱱᱟᱜ ᱞᱤᱧ ᱨᱚᱲ ᱟᱸᱡᱚᱢᱚᱜ ᱠᱟᱱᱟ? ᱦᱮᱞᱳ᱾ ᱦᱮᱞᱳ,